ᱦᱳᱭ ᱡᱚᱦᱟᱨ ᱜᱮ ᱾
ᱦᱮᱸ ᱡᱚᱦᱟᱨ ᱜᱤ᱾
ᱛᱚ ᱱᱟᱯᱟᱭ ᱵᱟᱲᱟ ᱜᱮ ᱱᱟᱯᱟᱭ ᱵᱟᱲᱟ ᱜᱮᱭᱟᱵᱮᱱ?
ᱦᱮᱸ ᱟᱹᱞᱤᱧ ᱫᱚ ᱱᱟᱯᱟᱭ ᱜᱮ ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱚᱸ ᱢᱚᱴᱟ ᱢᱩᱴᱤ ᱱᱟᱯᱟᱭ ᱜᱮ ᱢᱮᱱᱟᱜ ᱵᱟᱲᱟ ᱞᱤᱧᱼᱟ ᱛᱚ ᱟᱵᱮᱱ ᱜᱮ ᱦᱟᱸᱜ ᱪᱮᱫ ᱞᱮᱠᱟ ᱢᱮᱱᱟᱜ ᱵᱟᱲᱟ ᱵᱮᱱᱟ ᱞᱟᱹᱭᱵᱤᱱ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱟᱨ ᱚᱱᱮ ᱠᱩ ᱢᱮᱱᱟ ᱪᱷᱚᱴ ᱪᱟᱸᱫᱳ ᱫᱟᱭᱟ ᱜᱚᱲᱚ ᱞᱮᱠᱟᱛᱮ ᱡᱷᱚᱛᱚ ᱦᱚᱲᱜᱮ ᱱᱟᱯᱟᱭᱜ ᱜᱮ ᱢᱮᱱᱟᱜ ᱵᱟᱲᱟ ᱞᱮᱭᱟ ᱾
ᱦᱳᱭ ᱦᱳᱭ ᱦᱳᱭ ᱱᱚᱝᱠᱟ ᱜᱮ ᱡᱟᱛᱮ ᱡᱮᱢᱚᱱ ᱵᱚᱱ ᱛᱟᱦᱮᱱ ᱟᱨ ᱱᱚᱣᱟ ᱜᱮᱵᱚᱱ ᱱᱮᱦᱚᱨᱚᱜ ᱱᱚᱦᱚᱨ ᱡᱚᱦᱨᱚᱜᱼᱟ ᱪᱟᱸᱫᱚ ᱵᱟᱵᱟ ᱴᱷᱮᱡ ᱟᱨ ᱢᱚᱡᱽ ᱜᱮ ᱡᱟᱛᱮ ᱡᱮᱢᱚᱱ ᱵᱚᱱ ᱛᱟᱦᱮᱱ ᱢᱚᱡᱽ ᱜᱮ ᱡᱟᱛᱮ ᱡᱮᱢᱚᱱ ᱵᱚᱱ ᱠᱟᱹᱢᱤ ᱤᱫᱤ ᱫᱟᱲᱮᱜ ᱱᱤᱡᱮᱨᱟᱜ ᱡᱟᱛᱮ ᱡᱮᱢᱚᱱ ᱡᱮᱦᱮᱛᱩ ᱡᱤᱵᱚᱱ ᱠᱚ ᱠᱷᱟᱸᱰᱟᱣ ᱡᱟᱹᱨᱩᱲᱟ ᱛᱚ ᱛᱚ ᱡᱚᱛᱚ ᱡᱮᱢᱚᱱ ᱱᱟᱯᱟᱭᱟ ᱟᱨ ᱥᱩᱠ ᱥᱟᱱᱛᱮ ᱨᱮᱜᱮ ᱵᱚᱱ ᱛᱟᱦᱮᱱ᱾ ᱛᱚᱵᱮ ᱜᱚᱝᱠᱮ ᱢᱮᱱᱮᱫ ᱠᱟᱱᱟᱞᱤᱧ ᱵᱟᱨ ᱫᱷᱮᱢ ᱜᱟᱱ ᱟᱸᱡᱚᱢ ᱦᱮᱞᱳ,